ᱦᱮᱞᱳ᱾
ᱱᱤᱛᱚᱢ ᱟᱸᱡᱚᱢ ᱧᱟᱢ ᱫᱟ? ᱦᱮᱞᱳ᱾ ᱦᱮᱞᱳ᱾ ᱱᱤᱛᱚᱜ ᱨᱚᱲ ᱮᱢ ᱟᱸᱡᱚᱢ ᱧᱟᱢ ᱫᱟᱥᱮ ᱵᱟᱝ? ᱦᱮᱞᱳ, ᱨᱚᱲ ᱢᱚᱸᱡᱽᱛᱮ ᱵᱟᱝ ᱫᱤᱥᱟᱹᱜ-ᱟ ᱟᱸᱡᱚᱢ ᱧᱚᱜ ᱠᱟᱱ ᱛᱟᱢᱟ ᱱᱮᱴᱣᱟᱨᱠ ᱡᱟᱱᱤᱡ ᱟᱢᱴᱷᱮᱱ ᱥᱚᱢᱚᱥᱥᱟ ᱢᱮᱱᱟᱜ-ᱟ᱾ ᱦᱮᱞᱳ᱾
ᱦᱮᱞᱳ᱾
ᱨᱚᱲ ᱵᱟᱢ ᱟᱸᱡᱚᱢ ᱧᱟᱢ ᱫᱟ?
ᱱᱤᱛᱚᱜ ᱟᱸᱡᱚᱢᱚᱜ ᱠᱟᱱᱟ?
ᱦᱮᱸ ᱱᱤᱛᱚᱜ ᱫᱚ ᱟᱸᱡᱚᱢᱚᱜ ᱠᱟᱱᱟ ᱠᱤᱱᱛᱩ ᱟᱢᱟᱜ ᱨᱚᱲ ᱜᱮ ᱠᱟᱴᱟ ᱠᱟᱴᱟ ᱱᱟᱥᱮ ᱟᱸᱡᱚᱢᱚᱜ ᱠᱟᱱᱟ ᱱᱮᱴᱣᱟᱨᱠ ᱨᱮᱱᱟᱜ ᱥᱚᱢᱚᱥᱥᱟ ᱡᱟᱹᱱᱤᱡ ᱾
ᱢᱟᱱᱮ ᱦᱟᱞᱠᱟ ᱫᱟᱜ ᱫᱟᱭ ᱱᱚᱱᱛᱮ ᱾
ᱦᱮᱸ ᱨᱤᱢᱤᱞ ᱠᱚ
ᱦᱮᱸ ᱱᱮᱴᱣᱚᱟᱨᱠ ᱨᱮᱱᱟᱜ ᱜᱮ ᱥᱚᱢᱚᱥᱟ᱾ ᱥᱮᱭ ᱡᱚᱱᱱᱚ ᱚᱱᱟ ᱵᱟᱝ ᱟᱡᱚᱢᱜ ᱠᱟᱱᱟ ᱵᱷᱟᱜᱮ ᱴᱷᱤᱠ᱾ ᱫᱟᱜ ᱫᱟ ᱚᱱᱛᱮ?
ᱦᱩᱸ ᱦᱩᱸ ᱟᱨ ᱱᱟᱥᱮ ᱨᱤᱢᱤᱞ ᱨᱟᱠᱟᱵ ᱞᱮᱠᱷᱟᱱ ᱜᱮ ᱱᱚᱛᱮ ᱦᱚᱸ ᱱᱟᱥᱮ ᱱᱟᱥᱮ ᱫᱟᱜ ᱮ ᱡᱟᱹᱲᱤ ᱮᱫᱟ᱾
ᱟᱪᱷᱟ ᱥᱮᱨᱚᱠᱚᱢ ᱡᱳᱨ ᱫᱚ ᱵᱟᱝ ᱦᱮᱡ ᱠᱟᱱᱟ᱾ ᱠᱚᱢ - ᱠᱚᱢ
ᱚᱱᱮ ᱱᱟᱥᱮ ᱨᱤᱨᱢᱤᱞ ᱠᱚ ᱨᱟᱠᱟᱵ ᱞᱮᱠᱷᱟᱱ ᱥᱚᱢᱚᱥᱟ ᱦᱳᱭᱳᱜ ᱠᱟᱱᱟ᱾
ᱦᱮᱸ ᱩᱦᱩ ᱮᱠᱷᱚᱱ ᱛᱟᱦᱚᱞᱮ ᱟᱯᱟᱮᱥᱮᱫ ᱪᱟᱥᱵᱟᱥ ᱠᱚ ᱦᱩᱭᱩᱜ ᱠᱟᱱᱟ ᱥᱮ ᱵᱟᱝ?
ᱦᱮᱸ ᱪᱟᱥ ᱵᱟᱥ ᱢᱟ ᱟᱞᱮ ᱢᱟ ᱦᱩᱲᱩ ᱟᱰᱤ ᱫᱤᱱ ᱨᱮᱞᱮ ᱜᱤᱲ ᱟᱠᱟᱫ ᱜᱮᱭᱟ ᱛᱚᱞᱟ ᱦᱟᱱᱮ ᱨᱩᱱᱦᱤ ᱥᱚᱢᱚᱭ᱾
ᱚᱛ ᱛᱚᱞᱟᱠᱚ ᱵᱚᱲᱚ
ᱦᱟᱨᱟ ᱧᱚᱜ ᱠᱟᱱ ᱛᱟᱞᱮᱭᱟ᱾ ᱦᱮᱸ ᱦᱟᱨᱟ ᱧᱚᱜ ᱠᱟᱱ ᱛᱟᱞᱮ ᱜᱮᱭᱟ ᱟᱹᱰᱤ ᱫᱤᱱ ᱨᱮ ᱦᱩᱭ ᱱᱟᱥᱮ᱾ ᱟᱫᱚ ᱛᱚᱞᱟ ᱠᱚ ᱦᱚ ᱠᱟᱱ ᱜᱮᱭᱟ ᱚᱝᱠᱟ ᱫᱟᱜ ᱮ ᱡᱟᱹᱲᱤᱤᱫᱤ ᱞᱮᱠᱷᱟᱱ ᱦᱚᱸ ᱞᱚᱜᱚᱱ ᱜᱮᱭᱟ᱾
ᱟᱨ ᱢᱟᱱᱮ ᱛᱤᱥ ᱯᱮ ᱨᱚᱦᱚᱭ ᱯᱮ ᱟᱨᱟᱢᱵᱚᱭᱟ ᱟᱯᱮ ᱚᱱᱛᱮ ᱫᱚ?
ᱟᱞᱮ ᱱᱚᱛᱮ ᱢᱟᱜ ᱦᱚᱜᱚ ᱱᱚᱝᱠᱟ ᱫᱟᱜ ᱮ ᱡᱟᱹᱲᱤ ᱤᱫᱤ ᱞᱮᱠᱷᱟᱱ ᱟᱨᱟᱢ ᱵᱚᱭᱟᱞᱮ, ᱟᱥᱟᱲ ᱵᱚᱸᱜᱟ ᱥᱤᱥ ᱥᱮ ᱵᱟᱝᱠᱷᱟᱱ ᱥᱨᱟᱵᱚᱱ ᱵᱚᱸᱜᱟ᱾ ᱠᱚᱭᱞᱳ ᱥᱮ
ᱢᱤᱱᱤ ᱠᱚ ᱢᱮᱱᱟᱜ ᱟᱥᱮ ᱱᱤᱭᱟᱹ ᱥᱮᱨᱢᱟ ᱫᱟᱜ ᱛᱮᱜᱮ ᱪᱟᱥ ᱠᱚ ᱦᱩᱭᱩᱜ ᱜᱮᱭᱟ ᱚᱱᱛᱮ?
ᱵᱟᱝ ᱢᱤᱱᱤ ᱠᱚᱢᱟ ᱵᱟᱹᱱᱩᱜ ᱛᱟᱞᱮᱜᱮ ᱥᱮᱨᱢᱟ ᱡᱟᱹᱲᱤ ᱛᱤᱜᱮ᱾ ᱟᱨ ᱱᱚᱝᱠᱟ ᱠᱮᱱᱮᱞ ᱠᱚᱨᱮᱱᱟᱜ ᱫᱟᱜ ᱱᱟᱥᱮᱱᱟᱜ ᱧᱟᱢᱚᱜ ᱜᱮᱭᱟ ᱚᱱᱟ ᱠᱚᱛᱮ ᱜᱮ᱾
ᱠᱮᱱᱮᱞ ᱫᱚ ᱟᱹᱣᱨᱤ ᱠᱚ ᱟᱲᱟᱜ ᱜᱟ ᱛᱟᱵᱚᱱᱟ ᱮᱠᱷᱚᱱᱚ᱾
ᱦᱮᱸ ᱟᱨᱤ ᱟᱲᱟᱜᱟᱠᱚ ᱟᱫᱚ ᱦᱩᱲᱩ ᱨᱚᱦᱚᱭ ᱥᱩᱚᱢᱚᱭ ᱢᱟ ᱚᱱᱟ ᱥᱤᱡᱤᱱ ᱢᱟᱠᱚ ᱟᱲᱟᱜ ᱜᱮᱭᱟ ᱥᱮ, ᱛᱚᱠᱷᱚᱱ ᱚᱱᱟ ᱠᱚ ᱛᱮ ᱦᱚᱸ ᱫᱟᱜ ᱧᱟᱢᱚᱜ ᱜᱮᱭᱟ᱾
ᱚ ᱛᱤᱱ ᱵᱟᱨ ᱯᱮ ᱨᱚᱦᱚᱭ ᱜᱮᱭᱟ ᱦᱩᱲᱩ ᱵᱚᱪᱷᱚᱨ ᱨᱮ?
ᱵᱚᱪᱷᱚᱨ ᱨᱮ ᱢᱤᱫ ᱫᱷᱟᱣ ᱜᱮᱞᱮ ᱨᱚᱦᱚᱭ ᱜᱮᱭᱟ, ᱟᱨ ᱟᱞᱮ ᱠᱷᱚᱱ ᱱᱟᱥᱮᱱᱟᱜ ᱪᱷᱟᱲᱟ ᱠᱚᱥᱮᱫ ᱢᱟ ᱦᱩᱭᱩᱜ ᱜᱮᱭᱟ ᱟᱨ ᱟᱞᱮ ᱢᱟ ᱠᱮᱱᱮᱞ ᱠᱷᱚᱱ ᱦᱚᱞᱮ ᱥᱟᱦᱟ ᱧᱚᱜ ᱜᱮᱭᱟ᱾ ᱫᱟᱜ ᱠᱚ ᱚᱠᱟ ᱵᱟᱱᱩᱜ ᱜᱮᱭᱟ᱾
ᱚ ᱟᱞᱮ ᱱᱚᱛᱮ ᱫᱚ ᱵᱟᱨᱫᱷᱟ ᱜᱮ ᱨᱚᱦᱚᱭ ᱦᱩᱭᱩᱜ ᱜᱮᱭᱟ᱾ ᱢᱤᱱᱤ ᱠᱚ ᱢᱮᱱᱟᱜᱼᱟ ᱛᱟᱨᱯᱚᱨᱮ ᱠᱮᱱᱮᱞ ᱦᱚᱸ ᱛᱟᱯᱚᱨᱮ ᱮᱢᱱᱤ ᱵᱚᱲᱚ ᱯᱩᱠᱷᱨᱤ ᱠᱚ ᱢᱮᱱᱟᱜᱼᱟ᱾
ᱚ ᱦᱮᱸ ᱚᱱᱠᱟ ᱢᱤᱱᱤ ᱠᱚ ᱛᱟᱦᱮᱸ ᱞᱮᱱ ᱠᱷᱟᱱ ᱢᱟ ᱵᱟᱫᱷᱟᱣ ᱪᱟᱥ ᱦᱚᱸ ᱦᱩᱭᱩᱜ ᱜᱮᱭᱟ ᱥᱮ᱾
ᱮᱢᱱᱤ ᱠᱷᱚᱥᱞᱟ ᱠᱚᱯᱮ ᱮᱨ ᱵᱟᱲᱟ ᱞᱮᱫᱟ? ᱦᱮᱸ ᱜᱤᱲᱤ ᱦᱩᱭᱱᱟ ᱮᱭ ᱵᱟᱨᱫᱤᱱ ᱞᱟᱦᱟ ᱜᱤᱲᱤ ᱦᱩᱭᱱᱟ᱾
ᱚ
ᱦᱟᱱᱮ ᱞᱟᱦᱟᱛᱮ ᱫᱟᱜᱮᱫ ᱛᱟᱦᱮᱸᱫ, ᱛᱚ ᱵᱟᱨᱫᱤᱱ ᱞᱟᱦᱟᱭ ᱯᱷᱟᱸᱠ ᱞᱮᱫᱟ ᱛᱚ ᱛᱚᱠᱷᱚᱱ ᱜᱤᱲᱤ ᱦᱳᱭ ᱟᱠᱟᱱᱟ᱾
ᱚᱱᱟ ᱫᱚ ᱟᱪᱷᱟᱲᱟ ᱠᱮᱫᱟ ᱯᱮ ᱥᱮ ᱮᱢᱱᱤ ᱜᱷᱩᱴᱩ ᱨᱮᱜᱮ?
ᱮᱢᱱᱤ ᱜᱷᱩᱴᱩ ᱨᱮᱜᱮ᱾
ᱚ
ᱱᱚᱱᱛᱮ ᱫᱚ ᱵᱟᱹᱞᱤ ᱦᱟᱥᱟ ᱠᱤᱪᱷᱩ ᱴᱟᱜ ᱦᱚᱸ ᱜᱩᱡᱩ ᱨᱮᱦᱚᱸ ᱜᱤᱰᱤ ᱜᱟᱱᱼᱟ᱾
ᱦᱚᱸ ᱚ
ᱟᱪᱷᱟᱲᱟ ᱫᱚ ᱯᱚᱨᱮᱛᱮ ᱧᱮᱞ ᱦᱩᱭᱩᱜᱼᱟ᱾ ᱡᱩᱫᱤ ᱱᱤᱭᱟᱹ ᱠᱚ ᱵᱟᱝ ᱦᱩᱭᱩᱜᱼᱟ ᱴᱷᱤᱠ ᱢᱚᱛᱚ᱾ ᱟᱯᱮ ᱢᱟᱱᱮᱫ ᱚᱠᱟ ᱥᱮᱫ ᱠᱟᱱᱟ? ᱦᱮᱞᱳ ᱦᱟᱞᱳ᱾ ᱦᱮᱞᱳᱣ᱾